ᱦᱮᱞᱳ, ᱦᱮᱸ ᱟᱸᱡᱚᱢᱚᱜ ᱠᱟᱱᱟ?
ᱦᱩᱸ ᱟᱹᱰᱤ ᱨᱤᱞᱟᱹ ᱢᱟᱞᱟ ᱜᱮ ᱟᱸᱚᱢᱚᱜ ᱠᱟᱱᱟ ᱾
ᱵᱟᱥ ᱵᱟᱥ ᱟᱨ ᱪᱮᱫ ᱠᱚᱵᱤᱱ ᱪᱤᱠᱟᱹ ᱵᱟᱲᱟᱭᱮᱫᱼᱟ?
ᱪᱮᱫ ᱟᱫᱚᱞᱤᱧ ᱪᱤᱠᱟᱹᱭᱟ, ᱱᱚᱜᱼᱚᱭ ᱤᱥᱤᱱ ᱵᱟᱥᱟᱝ ᱠᱚ ᱪᱷᱩᱴᱟᱹᱣ ᱦᱩᱭ ᱠᱟᱱᱟ ᱾ ᱤᱥᱤᱱ ᱵᱟᱥᱟᱝ ᱪᱩᱴᱟᱣ ᱦᱩᱭ ᱠᱟᱱᱟ ᱡᱚᱢ ᱵᱟᱲᱟᱭ ᱦᱩᱭᱩᱜᱼᱟ ᱟᱫᱚ ᱾
ᱟᱪᱪᱷᱟ ᱡᱚᱢ ᱵᱟᱲᱟ ᱪᱮᱫ ᱠᱚᱵᱤᱱ ᱤᱥᱤᱱᱮᱫᱼᱟ ᱛᱟᱦᱚᱞᱮ?
ᱛᱮᱦᱮᱧ ᱫᱚ ᱱᱚᱜ ᱠᱷᱟᱱ ᱤᱭᱟᱹ ᱪᱮᱫ ᱞᱟᱹᱭᱟᱼᱼ ᱪᱮᱫ ᱪᱚ ᱮᱠᱷᱟᱱᱮ ᱠᱚᱨᱟᱣᱮᱫ ᱛᱟᱞᱤᱧᱟ ᱵᱟᱵᱩ ᱴᱟᱜ ᱵᱟᱞᱤᱧ ᱵᱩᱡᱽ ᱫᱟᱲᱮᱭᱟᱭ ᱠᱟᱱᱟ ᱾
ᱟᱪᱪᱷᱟ ᱢᱟᱱᱮ ᱮᱴᱟᱜ ᱦᱚᱲ ᱤᱥᱤᱱᱮᱜ ᱮᱫᱟᱭ ᱟᱨᱠᱤ, ᱟᱹᱵᱤᱱ ᱟᱹᱵᱤᱱ ᱢᱤᱫ ᱴᱷᱮᱱ ᱵᱤᱱ ᱤᱥᱤᱱᱟ ᱾
ᱦᱳᱭ ᱦᱳᱭ ᱛᱮᱦᱮᱧ ᱫᱚ ᱩᱱᱤ ᱢᱤᱫ ᱴᱷᱮᱱ ᱜᱮᱞᱤᱧ ᱤᱥᱤᱱ ᱮᱫᱟ ᱥᱟᱦᱟᱱ ᱥᱟᱠᱟᱢᱼᱼ
ᱢᱮᱥ ᱨᱮᱵᱤᱱ ᱛᱟᱦᱮᱱ ᱜᱮᱭᱟ, ᱚᱜᱼᱦᱚ ᱟᱪᱪᱷᱟ ᱟᱪᱪᱷᱟ ᱾
ᱥᱟᱦᱟᱱ ᱥᱟᱠᱟᱢ ᱵᱟᱹᱱᱩᱜ ᱛᱟᱭᱟ, ᱟᱫᱚᱭ ᱢᱤᱛᱟᱹᱧ ᱠᱟᱱᱟᱭ ᱛᱟᱦᱚᱞᱮ ᱤᱥᱤᱱᱟᱹᱧ ᱢᱮ ᱥᱮ ᱤᱥᱤᱱ ᱛᱟᱞᱟᱝ ᱟᱫᱚ ᱚᱱᱟᱜᱮ ᱩᱱᱤᱜᱮ ᱤᱥᱤᱱᱮᱫ ᱛᱟᱞᱤᱧᱟᱭ ᱾ ᱟᱨ ᱤᱧ ᱫᱚ ᱱᱚᱜᱼᱚᱭ ᱤᱧ ᱠᱟᱢᱥᱟᱣ ᱵᱟᱲᱟᱜ ᱠᱟᱹᱱᱟᱹᱧ ᱦᱟᱱᱛᱮ ᱱᱟᱛᱮ, ᱟᱨ ᱟᱹᱵᱤᱱ ᱫᱚ ᱛᱟᱦᱚᱞᱮᱼᱼ ᱪᱮᱫ ᱵᱤᱱ ᱪᱤᱠᱟᱹᱭ ᱫᱟ?
ᱟᱞᱤᱧ ᱦᱚᱸ ᱱᱚᱜᱼᱚᱭ ᱛᱚ ᱡᱚᱢ ᱵᱟᱲᱟ ᱦᱩᱭᱮᱱᱟ, ᱟᱫᱚ ᱡᱚᱢ ᱵᱟᱲᱟ ᱠᱟᱛᱮ ᱠᱟᱹᱴᱤᱡ ᱵᱟᱦᱨᱮ ᱠᱚᱨᱮ ᱫᱩᱬᱩᱵᱽ ᱵᱟᱲᱟ ᱦᱩᱭ ᱠᱟᱱᱟ ᱾ ᱚᱨᱻ ᱠᱟᱹᱴᱤᱡ ᱨᱮᱭᱟᱲ ᱦᱚᱭᱮᱫ ᱟᱭᱛᱚ ᱥᱩᱭᱩᱲ ᱜᱮ ᱟᱫᱚ ᱚᱱᱟᱜᱮ ᱠᱟᱹᱴᱤᱡ ᱵᱮᱥ ᱵᱩᱡᱷᱟᱹᱜ ᱠᱟᱱᱟ ᱾
ᱚ
ᱦᱮᱸ ᱟᱹᱰᱤ ᱫᱤᱱ ᱢᱟᱱᱮ ᱜᱚᱨᱚᱢ, ᱜᱚᱨᱚᱢ ᱛᱮ ᱤᱭᱟᱹ ᱪᱟᱵᱟ ᱞᱮᱱᱟ ᱵᱚᱱ ᱾ ᱠᱟᱹᱴᱤᱡ ᱦᱚᱭ ᱨᱮᱱᱟᱜ ᱦᱚᱸ ᱠᱟᱹᱴᱤᱡ ᱦᱟᱛᱟᱣ ᱦᱩᱭᱩᱜ ᱠᱟᱱᱟ ᱟᱨᱠᱤ ᱾ ᱨᱮᱭᱟᱲ ᱦᱟᱣᱟ ᱴᱟᱜ ᱦᱚᱭ ᱴᱟᱜ ᱾
ᱛᱟᱦᱮᱞᱮ ᱡᱟᱯᱩᱫ ᱠᱚ ᱪᱮᱫ ᱞᱮᱠᱟ ᱟᱨᱟᱢᱵᱚ ᱠᱟᱱᱟ?
ᱡᱟᱹᱯᱩᱫ ᱠᱚᱦᱚᱸ ᱱᱚᱜᱼᱚᱭ ᱛᱚ ᱾ ᱟᱨᱢᱵᱚ ᱴᱷᱤᱠ ᱟᱠᱟᱱᱟ, ᱦᱩᱭ ᱠᱟᱱᱟ ᱢᱤᱫ ᱥᱚᱯᱛᱟᱦᱚ ᱠᱷᱚᱱ ᱫᱟᱜ ᱠᱚ ᱯᱩᱨᱟᱹ ᱫᱟᱜ ᱜᱮᱫᱟᱭ ᱟᱨᱠᱤ ᱱᱚᱛᱮ ᱫᱚ ᱟᱞᱮ ᱥᱮᱱ ᱫᱚ ᱾ ᱯᱩᱨᱟᱹ ᱱᱟᱯᱟᱭ ᱜᱮ ᱟᱨᱠᱤ ᱫᱟᱜ ᱠᱚ ᱛᱟᱦᱮᱱ ᱛᱟᱦᱮᱸ ᱟᱨᱼᱼ ᱚᱱᱠᱟ ᱡᱮᱢᱚᱱ ᱫᱟᱜ ᱫᱤᱱ ᱚᱱᱠᱟ ᱜᱮ ᱱᱚᱨ ᱫᱟᱜ ᱦᱚᱭ ᱫᱟᱜ ᱱᱩᱨᱩᱫᱟᱭ ᱟᱞᱮᱥᱮᱫᱼᱼ ᱟᱯᱮ ᱚᱱᱛᱮ ᱦᱚᱸ ᱛᱟᱦᱚᱞᱮ ᱚᱱᱠᱟ ᱜᱮ?
ᱦᱮᱸ ᱟᱞᱮ ᱱᱚᱛᱚ ᱫᱚ ᱫᱚᱢᱮ ᱡᱟᱹᱯᱩᱫ ᱫᱟᱭ ᱥᱮᱛᱟᱜ ᱠᱷᱚᱱ ᱜᱮ, ᱟᱹᱰᱤ ᱡᱳᱨ ᱦᱮᱸ ᱾
ᱦᱮᱸ ᱱᱚᱣᱟ ᱫᱟᱜ ᱫᱚ ᱠᱤᱱᱛᱩᱼᱼ ᱮ ᱱᱚᱣᱟ ᱫᱟᱜ ᱨᱮ ᱞᱚᱦᱚᱫ ᱞᱮᱠᱷᱟᱱ ᱠᱤᱱᱛᱩ ᱮᱠᱫᱚᱢ ᱢᱟᱫᱟᱼᱼ ᱠᱚ ᱨᱩᱣᱟᱹ ᱠᱚ ᱡᱚᱴᱟᱣᱟ ᱦᱮᱸ ᱾
ᱦᱮᱸ ᱾ ᱪᱤᱠᱟᱹᱭᱟᱢ ᱡᱟᱹᱯᱩᱫ ᱫᱤᱱ ᱫᱚ ᱡᱟᱹᱯᱩᱫ ᱜᱮᱭᱟᱭ ᱛᱷᱚ, ᱦᱩᱸ ᱦᱩᱸ ᱾ ᱡᱟᱹᱯᱩᱫ ᱫᱤᱱ ᱫᱚ ᱡᱟᱹᱯᱩᱫ ᱜᱭᱟᱭ, ᱫᱤᱭᱮ ᱛᱟᱯᱚᱨᱮ ᱦᱩᱲᱩ ᱠᱚ ᱵᱚᱱ ᱨᱚᱦᱚᱭᱟ ᱛᱚ ᱾
ᱦᱮᱸ ᱦᱮᱸ ᱦᱚᱭ ᱮᱠᱫᱚᱢ ᱮᱠᱫᱚᱢ ᱮᱠᱫᱚᱢ ᱟᱸᱻ ᱪᱮᱫ ᱞᱮᱠᱟ ᱢᱟᱱᱮ ᱨᱚᱦᱚᱭ ᱫᱚ ᱠᱮ ᱟᱯᱮ ᱟᱯᱮ ᱥᱮᱫ ᱾
ᱨᱚᱦᱚᱭ ᱫᱚ ᱦᱟᱯᱮ ᱟᱞᱤ ᱛᱮ ᱨᱚᱦᱚᱭᱟ ᱾
ᱟᱹᱣᱨᱤ ᱯᱮ ᱨᱚᱦᱚᱭᱟ ᱾ ᱪᱮᱫᱟᱜ ᱱᱚ-ᱚᱭ ᱛᱚ ᱨᱚᱦᱚᱭ ᱨᱚᱦᱚᱭ ᱠᱚᱫᱚ ᱮᱦᱚᱵ ᱟᱠᱟᱫᱟ ᱛᱚ ᱟᱯᱮ ᱥᱮᱱ ᱵᱟᱠᱚ ᱮᱦᱚᱵ ᱠᱟᱫᱟ ᱾
ᱟᱹᱣᱨᱤᱞᱮ ᱨᱚᱦᱚᱭᱟ ᱮᱠᱷᱚᱱᱚ ᱢᱟᱱᱮ ᱦᱮᱸᱜ-ᱮ ᱛᱚᱞᱟ ᱠᱚ ᱨᱮᱰᱤᱜ ᱠᱟᱱᱟ ᱾
ᱦᱮᱸᱻ
ᱦᱩᱸ ᱦᱩᱸ ᱛᱚᱞᱟ ᱠᱚᱠᱚ ᱦᱚᱜ-ᱚᱭ ᱠᱚ ᱜᱤᱰᱤ ᱵᱟᱲᱟ ᱟᱠᱟᱫᱟ ᱫᱤᱭᱮ ᱱᱮᱛᱟᱨ ᱫᱚ ᱛᱤᱭᱳ ᱦᱩᱭᱩᱜᱼᱟ ᱛᱟᱯᱚᱨᱮ ᱨᱚᱦᱚᱭ ᱨᱮᱱᱟᱜ ᱫᱚᱠᱚ ᱛᱩᱨ ᱡᱳᱨᱟ ᱾
ᱟᱪᱪᱷᱟ ᱾
ᱟᱪᱪᱷᱟ ᱾
ᱨᱚᱦᱚᱭ ᱟᱯᱮ ᱪᱮᱫ ᱞᱮᱠᱟ ᱢᱟᱱᱮ ᱪᱮᱫ ᱞᱮᱠᱟ ᱪᱮᱫ ᱠᱚᱯᱮ ᱨᱚᱦᱚᱭ ᱜᱮᱭᱟ?
ᱦᱳᱲᱳ ᱠᱚ ᱾
ᱦᱳᱲᱳ ᱠᱚ ᱟᱨ ᱟᱨ
ᱦᱳᱨᱳ ᱛᱟᱨᱯᱚᱨᱮ ᱟᱱᱟᱡᱽ ᱠᱚ ᱾
ᱟᱱᱟᱡᱽ ᱠᱚ ᱾ ᱟᱻ ᱟᱨ ᱪᱮᱫ ᱠᱚᱯᱮ ᱨᱚᱦᱚᱭ ᱜᱮᱭᱟ?
ᱟᱨ ᱱᱤᱛᱚᱜ ᱥᱤᱡᱤᱱ ᱫᱚ ᱫᱷᱚᱨᱚ ᱤᱭᱟᱹ ᱨᱮ ᱢᱟᱱᱮ ᱡᱟᱹᱯᱩᱫ ᱫᱤᱱ ᱫᱚ ᱟᱹᱵᱤᱱ ᱫᱚ ᱱᱚᱦᱚᱜ ᱚᱱᱮ ᱦᱳᱲᱳ ᱠᱚᱜᱮ ᱨᱚᱦᱚᱭ ᱦᱩᱭᱩᱜᱼᱟ ᱟᱫᱚ ᱚᱱᱮ ᱟᱱᱟᱡᱽ ᱠᱚᱫᱚ ᱚᱱᱟ ᱠᱚᱫᱚ? ᱩᱛᱩ ᱠᱚ ᱞᱟᱹᱜᱤᱫ ᱦᱚᱸ ᱟᱱᱟᱡᱽ ᱠᱚᱫᱚ ᱚᱱᱮ ᱛᱚ ᱚᱱᱮ ᱱᱚᱛᱮ ᱫᱚ ᱪᱮᱛᱟᱱ ᱠᱷᱮᱛ ᱠᱚᱨᱮ ᱨᱚᱦᱚᱭᱟ ᱡᱟᱦᱟᱸ ᱠᱚ ᱫᱟᱜ ᱛᱟᱞᱮ ᱧᱟᱢ ᱫᱟᱭ ᱾
ᱟᱪᱪᱷᱟ ᱟᱪᱪᱷᱟ ᱟᱯᱮ ᱥᱮᱫ ᱦᱮᱸ ᱮᱠᱫᱚᱢ ᱠᱚᱦᱱᱰᱟ ᱫᱚ ᱟᱞᱮ ᱦᱚᱸ ᱠᱚᱦᱱᱰᱟ ᱠᱚᱦᱱᱰᱟ ᱠᱚᱨᱮ ᱞᱮ ᱨᱚᱦᱚᱭ ᱠᱟᱫᱟ ᱟᱞᱮ ᱾
ᱛᱚ
ᱦᱮᱸ ᱮᱸᱻ ᱟᱯᱮ ᱥᱮᱫ ᱪᱮᱫ ᱞᱮᱠᱟ ᱤᱭᱟᱹ ᱠᱮᱱᱮᱞ ᱫᱟᱜ ᱠᱚ ᱪᱟᱞᱟᱜ ᱜᱮᱭᱟ?
ᱠᱮᱱᱮᱞ ᱫᱟᱜ ᱦᱮᱸ ᱪᱟᱞᱟᱜ ᱜᱮᱭᱟ ᱠᱮᱱᱮᱞ ᱫᱟᱜ ᱵᱷᱚᱨᱥᱟ ᱛᱮᱦᱚᱸ ᱪᱟᱥ ᱠᱚᱫᱚ ᱦᱩᱭᱩᱜ ᱜᱮᱭᱟ ᱾ ᱠᱮᱱᱮᱞ ᱫᱟᱜ ᱵᱷᱚᱨᱥᱟ ᱛᱮ ᱟᱹᱰᱤ ᱦᱚᱲ ᱠᱚ ᱪᱟᱥ ᱜᱮ ᱛᱟᱞᱮᱭᱟ ᱟᱞᱮ ᱚᱱᱛᱮ ᱫᱚ ᱾ ᱟᱯᱮ ᱚᱱᱛᱮ ᱠᱮᱱᱮᱞ ᱫᱟᱜ ᱯᱮ ᱧᱟᱢ ᱜᱮᱭᱟ?
ᱠᱮᱱᱮᱞ ᱫᱟᱜ ᱦᱮᱸ ᱠᱮᱱᱮᱞ ᱫᱟᱜ ᱯᱮᱨᱟᱭ ᱯᱮᱨᱟᱭ ᱜᱮ ᱠᱚ ᱠᱮᱱᱮᱞ ᱫᱟᱜ ᱪᱟᱞᱟᱣ ᱟᱠᱟᱱᱟ ᱟᱞᱮ ᱥᱮᱱ ᱦᱚ ᱪᱮᱫᱟᱜ ᱥᱮ ᱟᱞᱮᱭᱟᱜ ᱢᱤᱫ ᱟᱞᱮ ᱱᱚᱰᱮ ᱢᱮᱱᱟᱜᱼᱟ ᱵᱟᱠᱵᱚᱨ ᱰᱮᱢ ᱢᱮᱱᱛᱮ ᱢᱮᱱᱟᱜᱼᱟ ᱵᱟᱝ ᱚᱱᱟ ᱚᱸᱰᱮ ᱠᱷᱚᱱ ᱠᱤ ᱚᱱᱟ ᱰᱮᱢ ᱠᱷᱚᱱᱟᱜ ᱦᱤᱡᱩᱜ ᱠᱟᱱᱟ ᱟᱨᱠᱤ ᱫᱟᱜ ᱠᱚ ᱾ ᱱᱤᱛᱚᱜ ᱢᱟ ᱱᱚᱜᱼᱚᱭ ᱛᱚ ᱠᱮᱱᱮᱞ ᱠᱚ ᱯᱩᱨᱟᱹ ᱟᱲᱟᱜ ᱟᱠᱟᱫᱟ ᱠᱚ ᱜᱚᱴᱟ ᱵᱟᱹᱛ ᱠᱚᱜᱮ ᱫᱟᱜ ᱠᱚ ᱧᱟᱢ ᱮᱫᱟᱭ ᱟᱨᱠᱤ ᱯᱩᱨᱟᱹ ᱞᱚᱥᱚᱫ ᱠᱚ ᱞᱚᱥᱚᱫ ᱠᱮᱫᱟ ᱠᱚ ᱾
ᱦᱩᱸ ᱦᱩᱸ ᱾
ᱟᱨ ᱛᱚᱲᱟ ᱠᱚ ᱮᱨ ᱟᱠᱟᱫᱟ ᱠᱚ ᱛᱚᱲᱟ ᱠᱚ ᱦᱟᱨᱟᱜ ᱠᱟᱱᱟ ᱾ ᱛᱚᱲᱟ ᱠᱚ ᱛᱟᱯᱚᱨᱮ ᱦᱟᱨᱟ ᱞᱮᱱᱠᱷᱟᱱ ᱟᱨᱫᱟ ᱨᱚᱦᱚᱭ ᱤᱫᱤ ᱭᱟᱠᱚ ᱱᱷᱟᱜ ᱾
ᱚᱻ
ᱦᱮᱸ ᱾
ᱠᱮᱱᱮᱞ ᱫᱟᱜ ᱠᱚ ᱛᱟᱦᱮᱱ ᱠᱷᱟᱱ ᱫᱚ ᱠᱟᱹᱴᱤᱡ ᱵᱷᱟᱜᱮ ᱧᱚᱜ ᱪᱟᱥ ᱠᱚᱦᱚᱸ ᱛᱚ ᱦᱩᱭᱩᱜᱼᱟ ᱥᱮ ᱨᱚᱦᱚᱭ ᱠᱚ ᱾
ᱮᱠᱫᱚᱢ ᱮᱠᱫᱚᱢ ᱮᱠᱫᱚᱢ ᱮᱫᱚᱢ ᱦᱮᱸ ᱾
ᱦᱩᱸᱻ
ᱵᱮᱲᱟ ᱨᱮ ᱨᱚᱦᱚᱭ ᱞᱮᱱᱠᱷᱟᱱ ᱟᱨᱦᱚᱸᱻ ᱦᱩᱲᱩ ᱤᱨᱚᱜ ᱠᱚ ᱟᱯᱮ ᱪᱮᱫ ᱛᱮᱯᱮ ᱢᱟᱱᱮ ᱞᱚᱥᱚᱫ ᱜᱮᱭᱟᱯᱮ ᱱᱚᱝᱠᱟ ᱪᱮᱫ ᱠᱚ? ᱱᱚᱝᱠᱟᱻ ᱱᱟᱦᱮᱞ ᱛᱮ ᱥᱮᱼᱼ
ᱛᱮ ᱫᱚ ᱵᱟᱝ ᱱᱮᱛᱟᱨ ᱫᱚ ᱟᱞᱟᱫᱟ ᱡᱤᱱᱤᱥ ᱦᱮᱡ ᱟᱠᱟᱱ ᱫᱚ।
ᱮ ᱜᱟᱹᱰᱤ ᱢᱚᱴᱚᱨ ᱠᱚ ᱵᱟ ᱯᱩᱨᱟᱹ ᱜᱟᱹᱰᱤ ᱚᱱᱟ ᱨᱚᱴᱚᱨ ᱠᱚ।
ᱦᱳᱭ
ᱴᱚᱴᱚᱨ ᱠᱚᱛᱮ ᱥᱮ ᱪᱮᱫ?
ᱦᱳᱭ ᱦᱳᱭ ᱴᱚ ᱴᱚᱴᱚᱨ ᱠᱚᱛᱮ ᱜᱮ ᱱᱮᱛᱟᱨ ᱫᱚ ᱟᱛᱳ ᱫᱤᱥᱚᱢ ᱫᱤᱥᱚᱢ ᱨᱮᱢᱟ ᱱᱟᱦᱮᱞ ᱠᱚᱦᱚᱸ ᱵᱟᱹᱱᱩᱜ ᱠᱚᱣᱟ ᱟᱨ ᱜᱟᱹᱭ ᱰᱟᱹᱝᱨᱤ ᱦᱚᱸ ᱵᱟᱹᱱᱩᱜ ᱠᱚᱣᱟ ᱛᱚ।
ᱵᱟᱹᱱᱩᱜ ᱠᱚᱣᱟ ᱦᱮᱸ ᱦᱮᱸ ᱦᱮᱸ।
ᱠᱚᱢᱟ ᱱᱟᱦᱮᱞ ᱦᱚᱸ ᱵᱟᱠᱚ ᱪᱤᱱᱦᱟᱹᱣᱼᱟ ᱱᱟᱜᱠᱷᱟᱱ।
ᱮᱠᱫᱚᱢ ᱮᱠᱫᱚᱢ ᱛᱚ ᱱᱟᱦᱮᱞ ᱫᱚ ᱪᱮᱫ ᱠᱟᱱᱟ ᱞᱟᱦᱟᱻ ᱟᱹᱰᱤ ᱞᱟᱦᱟ ᱛᱮᱱᱟᱜ ᱚᱱᱟᱫᱚᱼᱼ ᱤᱭᱟᱹ ᱠᱟᱱᱟᱥᱮ ᱱᱮᱛᱟᱨ ᱜᱟ ᱜᱟᱰᱤ ᱟᱰᱤ ᱨᱚᱠᱼᱼ ᱠᱚᱢ ᱢᱟᱱᱮ ᱚᱰᱳᱠᱱᱟᱭ ᱦᱩᱲᱩ ᱦᱚᱸ ᱜᱮᱫ ᱛᱟᱵᱮᱱᱟᱭ ᱢᱮᱥᱤᱱ ᱛᱮᱜᱮ ᱚᱱᱟᱛᱮ ᱦᱩᱲᱩ ᱦᱚᱸ ᱮᱸᱻ ᱞᱟᱜᱟᱣ ᱢᱟᱱᱮ ᱜᱟᱱᱚᱜ ᱜᱮᱭᱟ। ᱢᱟᱱᱮ ᱟᱨᱠᱤ ᱛᱚᱲᱟ ᱠᱚ ᱞᱟᱜᱟᱣ ᱜᱟᱱᱚᱜ ᱜᱮᱭᱟ। ᱚᱱᱮ ᱢᱮᱥᱤᱱ ᱛᱮᱜᱮ। ᱚᱱᱟ ᱚᱱᱟ ᱠᱚᱵᱤᱱ ᱵᱟᱲᱟᱭ ᱜᱮᱭᱟ ᱛᱚ ᱢᱮᱥᱤᱱ ᱛᱮᱜᱮ ᱛᱚᱲᱟ ᱠᱚ ᱞᱟᱜᱟᱣ ᱜᱮᱭᱟ।
ᱦᱮᱸ ᱦᱮᱸ ᱦᱮᱸ।
ᱦᱮᱸ ᱛᱟᱯᱚᱨᱮ ᱱᱟᱛᱮ ᱮᱨᱦᱚᱸ ᱢᱮᱥᱤᱱ ᱛᱮᱦᱚᱸ। ᱮᱨᱚᱜ ᱛᱟᱯᱚᱨᱮ ᱟᱨᱦᱚᱸ ᱚᱱᱟ ᱦᱩᱲᱩ ᱦᱮᱸ ᱦᱩᱲᱩ ᱫᱟᱞ ᱦᱚᱸ ᱚᱱᱟ ᱢᱮᱥᱤᱱ ᱛᱮᱜᱮᱼᱼ ᱡᱚᱛᱚ ᱠᱤᱪᱷᱩ ᱱᱮᱛᱟᱨ ᱫᱚ ᱢᱮᱥᱤᱼᱼ ᱦᱩᱸ ᱦᱩᱸ ᱤᱥᱤᱱᱟᱜ ᱤᱥᱤᱱ ᱛᱮᱜᱮ ᱦᱮᱸ ᱛᱚ ᱠᱤᱪᱷᱩ ᱡᱚᱛᱚ ᱠᱤᱪᱷᱩ ᱟᱨ ᱞᱟᱦᱟᱛᱮᱫᱚᱻ ᱢᱮᱥᱤᱱ ᱠᱚ ᱵᱟᱝ ᱟᱪᱪᱷᱟ ᱞᱟᱦᱟᱛᱮ ᱛᱟᱞᱦᱮ ᱟᱹᱵᱤᱱ ᱵᱤᱱ ᱵᱟᱲᱟᱭᱟ ᱢᱟᱱᱮ ᱡᱮ ᱡᱟᱦᱟᱸ ᱟᱢ ᱢᱮᱥᱤᱱ ᱟᱨᱠᱤ ᱚᱱᱟ ᱤᱭᱟᱹᱭᱟ ᱠᱚ ᱟᱨᱠᱤ ᱚᱱᱟ ᱡᱟᱦᱟᱸ ᱦᱩᱲᱩ ᱢᱟᱱᱮ ᱢᱮᱥᱤᱱ ᱛᱮ ᱦᱩᱲᱩ ᱦᱩᱲᱩ ᱚᱱᱟ ᱮᱸ ᱫᱟᱞᱟᱠᱚ ᱱᱚᱣᱟ ᱢᱮᱥᱤᱱ ᱛᱮᱫᱚ ᱵᱟᱝ ᱢᱟᱱᱮ ᱫᱟᱞᱟᱠᱚ ᱟᱨᱠᱤ ᱚᱱᱟ
ᱠᱚ ᱫᱟᱞ ᱛᱟᱦᱮᱸᱜ ᱥᱮ ᱦᱳᱭ ᱦᱳᱭ। ᱚᱱᱟ ᱫᱚ ᱟᱹᱞᱤᱧ ᱫᱚ ᱦᱮᱡ ᱧᱟᱢ ᱞᱮᱫᱟᱞᱤᱧ ᱢᱟᱱᱮ ᱡᱚᱠᱷᱚᱱ ᱟᱹᱞᱤᱧ ᱞᱤᱧ ᱵᱩ ᱢᱟᱱᱮ ᱵᱩᱡᱽ ᱠᱟᱫᱟ ᱛᱚᱠᱷᱚᱱ ᱫᱚ ᱚᱱᱟᱨᱮᱜᱮᱞᱤᱧ ᱵᱩᱡᱽ ᱛᱟᱦᱮᱸᱜ ᱚᱱᱟᱫᱚ ᱯᱟᱴᱟᱛᱮ ᱦᱳᱲᱳ ᱠᱚ ᱫᱟᱞ ᱛᱟᱦᱮᱸᱜ ᱦᱩᱸ ᱯᱟᱹᱦᱤᱞ ᱛᱟᱦᱚᱞᱮ ᱦᱚᱲᱟᱜ ᱛᱤᱱᱟᱹᱜ ᱠᱚᱥᱴᱚ ᱠᱟᱛᱮᱜ ᱡᱤᱭᱚᱱ ᱠᱚᱠᱚ ᱠᱷᱟᱸᱰᱟᱣ ᱠᱟᱫᱟ ᱦᱮᱸ ᱦᱩᱸ ᱦᱩᱸ ᱞᱟᱦᱟ ᱛᱮ ᱡᱮ ᱯᱟᱴᱟ ᱛᱮᱠᱚ ᱫᱟᱞ ᱛᱟᱦᱮᱸᱜ ᱱᱤᱛᱚᱜ ᱫᱚ ᱢᱟᱱᱮ ᱡᱚᱛᱚ ᱢᱟᱱᱮ ᱫᱤᱥᱚᱢ ᱟᱹᱪᱩᱭ ᱤᱭᱟᱹᱜ ᱠᱟᱱᱟ ᱟᱹᱨᱩ ᱯᱷᱮᱨᱟᱜ ᱠᱟᱱᱟ ᱦᱮᱸ ᱥᱮ ᱵᱟᱝ
ᱦᱮᱸ ᱦᱮᱸ ᱦᱮᱸ ᱮᱠᱫᱚᱢ ᱫᱤᱥᱚᱢᱟ ᱟᱹᱨᱩᱯᱷᱮᱨᱟᱜ ᱠᱟᱱᱟ ᱮᱠᱫᱚᱢ ᱯᱩᱨᱟᱹ ᱦᱮᱸ
ᱦᱩᱸ ᱦᱩᱸ
ᱛᱟᱨᱯᱚᱨᱮ ᱟᱨᱦᱚᱸ ᱞᱟᱦᱟ ᱛᱮᱢᱟ ᱱᱚᱣᱟ ᱤᱭᱟᱹ ᱢᱮᱥᱤᱱ ᱦᱚᱸ ᱵᱟᱝ ᱛᱟᱦᱮᱸᱠᱟᱱᱟ ᱱᱚᱣᱟ ᱡᱟᱦᱟᱸ ᱦᱮᱸ ᱦᱮᱸ ᱫᱟᱜ ᱨᱟᱠᱟᱵ ᱢᱮᱥᱤᱱ ᱠᱚ। ᱱᱚᱣᱟ ᱠᱚ ᱡᱚᱛᱚ ᱱᱤᱛᱚᱜ ᱤᱭᱟᱹ ᱠᱟᱱᱛᱮ ᱠᱟᱹᱴᱤᱡ ᱟᱹᱰᱤᱜᱤ ᱟᱹᱰᱤᱴᱟᱜ ᱜᱮ ᱢᱟᱱᱮ ᱥᱩᱵᱤᱫᱷᱟ ᱦᱚᱸ ᱥᱩᱵᱤᱫᱷᱟ ᱟᱠᱟᱱᱟ᱾
ᱦᱳᱭ᱾
ᱦᱮᱸ, ᱠᱤᱱᱛᱩ ᱞᱟᱦᱟ ᱛᱮᱱᱟᱜ ᱡᱟᱦᱟᱸ ᱠᱚ ᱛᱟᱦᱮᱸ ᱠᱟᱱᱟ ᱡᱤᱱᱤᱥ ᱠᱚ, ᱪᱮᱫᱞᱮᱠᱟ ᱛᱮᱠᱚ ᱪᱤᱠᱟᱹ ᱵᱟᱲᱟᱭᱟ ᱚᱱᱟ ᱚᱱᱟ ᱡᱤᱱᱤᱥ ᱠᱚ ᱵᱟᱲᱟᱭ ᱞᱮᱱᱠᱷᱟᱱ ᱢᱤᱫᱴᱤᱡ ᱚᱱᱟ ᱯᱚᱛᱚᱵ ᱠᱚᱨᱮ ᱛᱟᱦᱮᱱ ᱜᱮᱭᱟ ᱥᱮ ᱚᱱᱟ ᱠᱚ ᱡᱷᱚᱛᱚ ᱾
ᱯᱚᱛᱚᱵ ᱠᱚᱨᱮ ᱛᱟᱦᱮᱱᱟ ᱛᱟᱦᱮᱸ ᱫᱚ ᱢᱟᱱᱮ ᱾ ᱩᱱᱟᱹᱜᱴᱟ ᱛᱚ ᱵᱟᱝᱠᱷᱟᱱ ᱛᱟᱦᱮᱱᱟ ᱛᱟᱦᱮ ᱫᱚ ᱠᱟᱛᱷᱟ ᱦᱮᱸ ᱥᱮ
ᱦᱮᱸ ᱦᱮᱸ, ᱢᱟᱱᱮ ᱚᱞ ᱛᱟᱦᱮᱱᱟ ᱱᱚᱝᱠᱟ ᱱᱚᱝᱠᱟ ᱛᱟᱦᱮᱱ ᱠᱚ ᱞᱟᱦᱟ ᱦᱮᱸ,
ᱟᱫᱚ ᱵᱟᱠᱷᱟᱱ ᱱᱮᱛᱟᱨ ᱠᱚᱨᱮᱱ ᱜᱤᱫᱽᱨᱟᱹ ᱠᱚᱫᱚ ᱚᱱᱟ ᱠᱚ ᱡᱤᱱᱤᱥ ᱫᱚ ᱵᱟᱠᱚ ᱵᱩᱡ ᱛᱟᱦᱮᱸᱫ ᱫᱚ ᱾
ᱦᱮᱸ ᱦᱮᱸ ᱦᱮᱸ ᱱᱮᱛᱟᱨ ᱠᱚᱫᱚ ᱦᱩᱸ᱾
ᱡᱮᱢᱚᱱ ᱱᱮᱛᱟᱨ ᱠᱚ ᱜᱤᱫᱽᱨᱟᱹ ᱱᱟᱦᱮᱞ ᱦᱚᱸ ᱱᱮᱛᱟᱨ ᱫᱚ ᱚᱲᱟᱜ ᱠᱚᱨᱮᱜ ᱜᱮ ᱠᱷᱩᱵ ᱵᱟᱹᱱᱩᱜ ᱜᱮ ᱵᱟᱹᱱᱩᱜ ᱾
ᱮᱠᱫᱚᱢ ᱵᱟᱹᱱᱩᱜᱼᱟ ᱜᱚᱴᱟ ᱾ ᱟᱯᱮ ᱟᱯᱮ ᱟᱯᱮ ᱚᱲᱟᱜ ᱨᱮ ᱱᱟᱦᱮᱞ ᱢᱮᱱᱟᱜ ᱟᱠᱟᱫᱟ?
ᱦᱮᱸ ᱟᱞᱮ ᱚᱲᱟᱜ ᱫᱚ ᱱᱟᱦᱮᱞ ᱢᱮᱱᱟᱜ ᱜᱮᱭᱟ ᱮᱠᱷᱚᱱᱳ ᱢᱤᱫᱴᱟᱝ ᱾
ᱢᱮᱱᱟᱜ ᱜᱮᱭᱟ ᱮᱠᱷᱚᱱᱳ ᱾
ᱦᱮᱸ ᱱᱟᱦᱮᱞ ᱟᱨᱜᱚᱢ ᱦᱮᱸ ᱾
ᱱᱟᱦᱮᱞ ᱛᱮᱫᱚ
ᱡᱮᱢᱚᱱ ᱱᱟᱦᱮᱞ ᱫᱚ ᱱᱮᱛᱟᱨ ᱠᱚ ᱜᱤᱫᱽᱨᱟᱹ ᱵᱩᱡᱽ ᱦᱚᱸ ᱱᱟᱦᱮᱞ ᱫᱚ ᱱᱮᱛᱟᱨ ᱠᱚ ᱜᱤᱫᱽᱨᱟᱹ ᱵᱩᱡ ᱦᱚᱸ ᱵᱟᱝᱠᱚ ᱵᱩᱡᱟ ᱚᱠᱟ ᱞᱮᱠᱟ ᱱᱟᱦᱮᱞ ᱠᱟᱱᱟ ᱥᱮ ᱪᱮᱫ ᱠᱟᱱᱟ ᱱᱟᱦᱮᱞ ᱛᱮ ᱪᱮᱫ ᱠᱚ ᱪᱤᱠᱟᱹᱭᱟ ᱾
ᱦᱮᱸ ᱦᱮᱸ᱾
ᱦᱳᱭ ᱥᱮ᱾
ᱦᱮᱸ, ᱟᱯᱮ ᱡᱟᱦᱟᱸ ᱟᱯᱮ ᱰᱟᱹᱝᱨᱤ ᱠᱚᱦᱚᱸ ᱢᱮᱱᱟᱜ ᱠᱚᱛᱟᱯᱮᱭᱟ?
ᱰᱟᱹᱝᱨᱤ ᱫᱚ ᱵᱟᱹᱱᱩᱜ ᱟᱠᱟᱫ ᱠᱚᱣᱟ ᱱᱤᱛᱚᱜ ᱫᱚ᱾ ᱩᱱᱠᱩ ᱢᱮᱨᱚᱢ ᱠᱚᱞᱮ ᱫᱚᱦᱚ ᱟᱠᱟᱫ ᱠᱚᱣᱟ ᱾ ᱢᱮᱨᱚᱢ ᱠᱚ ᱥᱤᱢ ᱠᱚ ᱦᱳᱭ ᱟᱛᱩᱨᱮᱱ ᱟᱛᱩᱨᱮᱱ ᱱᱮᱛᱟᱨ ᱵᱟᱝᱨᱤ ᱰᱟᱹᱝᱨᱤᱜᱮ ᱵᱟᱹᱱᱩᱜ ᱠᱚ ᱞᱮᱠᱟᱜᱮ ᱵᱟᱹᱱᱩᱜ ᱠᱚᱣᱟ ᱾
ᱮᱠᱫᱚᱢ ᱮᱠᱫᱚᱢ ᱚᱱᱟ ᱢᱟᱛᱚ ᱴᱷᱤᱠ ᱠᱟᱛᱷᱟ ᱠᱟᱱᱜᱮ ᱰᱟᱹᱝᱨᱤ ᱠᱚ ᱡᱚᱛᱚ ᱢᱟᱱᱮ ᱟᱠᱷᱨᱤᱧ ᱪᱟᱵᱟᱭᱮᱫ ᱠᱚᱣᱟ ᱾
ᱦᱮᱸ ᱦᱮᱸ ᱱᱮᱛᱟᱨ ᱫᱚ ᱟᱫᱚ ᱚᱱᱮ ᱛᱚ ᱦᱮᱡ ᱟᱠᱟᱱ ᱫᱚ ᱡᱤᱱᱤᱥ ᱾ ᱦᱳᱭᱥᱮ ᱚᱱᱟᱛᱮ ᱡᱚᱛᱚ ᱱᱮᱛᱟᱨ ᱫᱚᱠᱚ ᱥᱤᱭᱫᱟ ᱾
ᱥᱤᱭᱫᱟ ᱛᱚᱵᱮ ᱠᱷᱟᱱ᱾
ᱦᱩᱸ ᱦᱩᱸ᱾ ᱛᱚᱞᱟ ᱠᱷᱮᱛ ᱥᱮ ᱚᱱᱮ ᱡᱟᱦᱟᱸ ᱠᱷᱮᱛ ᱚᱱᱟ ᱦᱚᱸᱛᱚ ᱱᱮᱛᱟᱨ ᱫᱚ ᱚᱱᱮ ᱯᱳ ᱠᱟᱜ ᱠᱟᱱᱟ ᱠᱚ ᱡᱚᱛᱚ ᱾
ᱦᱮᱸ ᱦᱮᱸ᱾
ᱦᱳᱭ ᱥᱮ ᱾
ᱦᱮᱸ ᱮᱠᱫᱚᱢ ᱮᱠᱫᱚᱢ ᱾ ᱟᱨ ᱚᱱᱟ ᱦᱩᱲᱩ ᱯᱤᱥᱟᱹᱭ ᱢᱮᱥᱤᱱ ᱡᱟᱦᱟᱸ ᱞᱟᱦᱟᱛᱮ ᱪᱮᱫ ᱞᱮᱠᱟ ᱠᱚ ᱯᱤᱥᱟᱹᱭ ᱮᱫ ᱛᱟᱦᱮᱸᱫ ᱾ ᱢᱮᱥᱤᱱ ᱵᱟᱝ ᱛᱟᱦᱮᱱ ᱛᱮ, ᱵᱟᱲᱟᱭᱟᱵᱤᱱ?
ᱩᱱᱟᱹᱜ ᱴᱟ ᱫᱚ ᱵᱟᱹᱞᱤᱧ ᱵᱟᱲᱟᱭᱟ ᱦᱮᱸᱥᱮ ᱦᱮᱸ ᱾
ᱚᱻ ᱵᱟᱵᱤᱱ ᱵᱟᱲᱟᱭᱟ ᱟᱹᱞᱤᱧ ᱦᱚᱸ ᱵᱟᱹᱞᱤᱧ ᱵᱟᱲᱟᱭᱟ᱾ ᱠᱩᱞᱤᱭᱮᱫ ᱵᱮᱱᱟᱞᱤᱧ ᱡᱮ ᱵᱟᱲᱟᱭᱮᱫ ᱜᱮᱭᱟ ᱥᱮ ᱞᱟᱦᱟ ᱛᱮᱢᱟ ᱚᱱᱟ ᱦᱩᱲᱩ ᱯᱤᱥᱟᱹ ᱢᱮᱥᱤᱱ ᱚᱱᱟ ᱢᱟ ᱵᱟᱝ ᱛᱟᱦᱮᱸ ᱠᱟᱱᱟ ᱾ ᱪᱤᱠᱟᱹᱛᱮ ᱟᱨᱠᱤ ᱟᱠᱚ ᱠᱚ ᱚᱱᱟ ᱦᱩᱲᱩ ᱠᱚ ᱯᱤᱥᱟᱹᱮᱫ ᱛᱟᱦᱮᱱ ᱠᱚ?
ᱛᱟᱦᱮᱡ ᱠᱚᱼᱼ ᱳᱭ ᱤᱭᱟᱹ ᱠᱚᱫᱚ ᱚᱱᱠᱟᱱᱟᱜ ᱦᱚᱸ ᱠᱤᱪᱷᱩ ᱴᱟᱜ ᱛᱟᱦᱮᱸ ᱠᱟᱱᱟ ᱚᱱᱮ ᱡᱟᱦᱟᱸ ᱠᱚ ᱞᱟᱹᱭ ᱫᱚ ᱤᱭᱟᱹᱼᱼ ᱪᱮᱫ ᱠᱚ ᱞᱟᱹᱭ ᱫᱚ ᱚᱱᱮ ᱚᱱᱮᱧ ᱦᱤᱨᱤᱧ ᱠᱮᱫᱼᱼ ᱠᱟᱱᱟ ᱧᱩᱛᱩᱢ ᱛᱮᱫ ᱜᱮ ᱚᱱᱟ ᱰᱷᱤᱝᱠᱤ ᱛᱟᱦᱮᱸ ᱠᱟᱱ ᱫᱚᱼᱼ
ᱰᱷᱤᱝᱠᱤᱼᱼ
ᱦᱮᱸ ᱰᱷᱤᱝᱠᱤ ᱰᱷᱤᱝᱠᱤᱼᱼ
ᱦᱮᱸ ᱰᱷᱤᱝᱠᱤ ᱰᱷᱤᱝᱠᱤ ᱦᱮᱸ ᱦᱮᱸᱼᱼ
ᱦᱳᱭ ᱰᱷᱤᱝᱠᱤ ᱛᱮᱜᱮ ᱛᱚ ᱯᱟᱹᱦᱤᱞ ᱫᱚᱠᱚ ᱞᱟᱹᱭᱮᱫ ᱛᱟᱦᱮᱸᱫ ᱯᱤᱴᱷᱟᱹ ᱞᱟᱴᱷᱟ ᱠᱚ ᱞᱟᱹᱜᱤᱫ ᱛᱮ ᱥᱮ ᱦᱩᱲᱩ ᱠᱚ ᱤᱭᱟᱹ ᱞᱟᱹᱜᱤᱫ ᱛᱮ ᱚᱱᱟ ᱰᱷᱤᱝᱠᱤ ᱛᱮ ᱜᱮ ᱠᱚᱼᱼ
ᱠᱟᱹᱢᱤ ᱟᱹᱜᱩᱣ ᱟᱠᱟᱫᱟ ᱥᱮ ᱚᱱᱟᱼᱼ
ᱟ ᱟ ᱟᱨ ᱢᱤᱫᱴᱮᱡ ᱡᱟᱦᱟᱸ ᱵᱟᱝ ᱦᱩᱲᱩ ᱯᱮᱥᱟᱹᱭ ᱠᱟᱛᱮ ᱡᱟᱦᱟᱸ ᱪᱟᱣᱞᱮ ᱚᱰᱩᱠᱚᱜ
ᱦᱮᱸ ᱚᱱᱟ ᱫᱚ ᱪᱮᱫ ᱧᱩᱛᱩᱢ ᱡᱮ ᱚᱱᱟ ᱜᱮ ᱤᱧ ᱵᱟᱹᱧ ᱫᱤᱥᱟᱹᱭ ᱮᱫᱟ
ᱰᱷᱤᱝᱠᱤ ᱛᱮᱢᱟ ᱴᱷᱤᱠ ᱚᱱᱟ ᱡᱟᱦᱟᱸ ᱟᱫᱣᱟᱱᱟᱜ ᱪᱟᱣᱞᱮ ᱠᱚ ᱛᱟᱦᱮᱱᱟ ᱚᱱᱟ ᱠᱚ ᱰᱷᱤᱝᱠᱤᱭᱟ ᱠᱚ ᱟᱨᱠᱤᱼᱼ ᱡᱟᱸᱜᱟ ᱛᱮ ᱠᱚ ᱰᱷᱤᱝᱠᱤᱭᱟ ᱡᱟᱸᱜᱟ ᱛᱮ ᱠᱚ ᱞᱮᱵᱮᱫ ᱛᱟᱦᱮᱱ ᱛᱟᱨᱯᱚᱨᱮ ᱚᱱᱟᱼᱼ ᱤᱭᱟᱹ ᱠᱟᱛᱮ ᱠᱚ ᱯᱤᱴᱷᱟᱹ ᱠᱚ ᱯᱤᱴᱟᱹ ᱠᱚ ᱚᱱᱮ ᱠᱚ ᱵᱮᱱᱟᱣ ᱠᱟᱛᱮ ᱡᱚᱢᱮᱫ ᱦᱩᱲᱩ ᱠᱷᱚᱱᱟᱜ ᱡᱟᱦᱟᱸ ᱪᱟᱣᱞᱮ ᱟᱨᱠᱤᱼᱼ
ᱦᱮᱸ
ᱚᱱᱟ ᱫᱚ ᱪᱤᱠᱟᱹ ᱛᱮᱠᱚ ᱢᱟᱱᱮ ᱤᱭᱟ ᱮᱫ ᱛᱟᱦᱮᱱᱟ ᱵᱷᱮᱜᱟᱨᱮᱫ ᱛᱟᱦᱮᱱ ᱠᱚ ᱦᱩᱲᱩᱼᱼ
ᱚᱱᱟ ᱜᱮ ᱪᱮᱫ ᱛᱮᱠᱚ ᱪᱤᱠᱟᱹᱭ ᱮᱫ ᱛᱟᱦᱮᱸᱫ ᱚᱱᱟ ᱜᱮᱼᱼ
ᱱᱤᱛᱚᱜ ᱢᱟ ᱡᱟᱦᱟᱸ ᱢᱮᱥᱤᱱ ᱦᱮᱡᱼᱼ ᱢᱮᱥᱤᱱ ᱛᱮ ᱠᱚ ᱢᱟᱱᱮ ᱢᱮᱥᱤᱱ ᱛᱮᱜᱮ ᱜᱚᱴᱟ ᱜᱮ ᱟᱨᱠᱤ ᱤᱭᱟᱹ ᱠᱚ
ᱦᱳᱭ ᱦᱳᱭ
ᱞᱟᱦᱟ ᱛᱮ ᱪᱮᱫ ᱞᱮᱠᱟ ᱡᱚᱱᱟ
ᱪᱮᱫ ᱞᱮᱠᱟ ᱡᱮᱱᱟᱜ ᱧᱩᱛᱩᱢ ᱜᱮ ᱤᱧᱦᱚᱸ ᱵᱟᱹᱧ ᱫᱤᱥᱟᱹᱭ ᱮᱫᱟ
ᱢᱟᱱᱮ ᱵᱟ ᱢᱟᱱᱮ ᱵᱟᱲᱟᱭ ᱜᱮᱭᱟ ᱵᱤᱱ ᱠᱤᱱᱛᱩ ᱵᱟᱹᱵᱤᱱ ᱫᱤᱥᱟᱹᱭ ᱫᱟ
ᱚᱻ
ᱤ ᱟᱹᱞᱤᱧ ᱦᱚᱸ ᱵᱟᱹᱞᱤᱧ ᱵᱟᱲᱟᱭᱟ ᱟᱫᱚ ᱚᱱᱟ ᱜᱮ ᱠᱩᱞᱤᱭ ᱮᱫ ᱵᱮᱱᱟ ᱞᱤᱧ ᱥᱮ ᱪᱮᱫ ᱞᱮᱠᱟ ᱟᱨᱠᱤᱼᱼ
ᱦᱩᱸ ᱦᱩᱸ ᱛᱚ ᱯᱟᱹᱦᱤᱞ ᱦᱚᱲ ᱫᱚ ᱟᱹᱰᱤ ᱠᱚᱥᱴᱚᱼᱼ ᱛᱚ ᱠᱟᱛᱮ ᱦᱚᱸᱠᱚ ᱡᱚᱢ ᱠᱟᱫᱟ ᱦᱟᱨᱟ ᱵᱩᱨᱩ ᱠᱟᱱᱟ ᱠᱚ ᱦᱮᱸᱼᱼ
ᱮᱫᱚᱢ ᱮᱠᱫᱚᱢ ᱮᱠᱫᱚᱢ ᱟᱵᱚ ᱨᱤᱱ ᱡᱟᱦᱟᱸ ᱪᱮᱫ ᱠᱚ ᱞᱟᱹᱭᱟ ᱵᱟᱵᱟ ᱨᱮᱱ ᱵᱟᱵᱟᱼᱼ
ᱦᱳᱭ ᱦᱳᱭ ᱵᱟᱵᱟ ᱨᱮᱱ ᱵᱟᱵᱟ
ᱦᱮᱸ
ᱦᱩᱸ ᱦᱩᱸ ᱱᱮᱛᱟᱨ ᱠᱚᱸ ᱦᱚᱸ ᱟᱹᱰᱤ ᱟᱹᱰᱤ ᱫᱤᱭᱟᱹ ᱛᱮ ᱠᱚ ᱦᱟᱨᱟ ᱵᱩᱨᱩᱜ ᱠᱟᱱᱟ ᱦᱮᱸ ᱥᱮ ᱥᱩᱠ ᱦᱮᱸ ᱥᱮ ᱦᱩᱸ
ᱦᱮᱸᱻ ᱴᱷᱤᱠ ᱜᱮᱭᱟ ᱛᱟᱦᱞᱮ
ᱚᱠᱛᱚ ᱠᱚ ᱦᱚᱸ ᱦᱮᱸ ᱚᱠᱛᱚ ᱠᱚ ᱦᱚᱸ ᱛᱚ ᱥᱮᱴᱮᱨ ᱮᱱᱟ
ᱚᱠᱛᱚ ᱠᱚ ᱥᱮᱴᱮᱨ ᱮᱱᱟ ᱟᱨ ᱱᱚᱜᱼᱚᱭ ᱡᱚᱢ ᱵᱟᱲᱟ ᱠᱚ ᱦᱩᱭᱩᱜᱼᱟ ᱡᱚᱢ ᱵᱟᱲᱟ ᱠᱟᱛᱮ ᱟᱨᱚ ᱜᱤᱛᱤᱡ ᱵᱟᱲᱟ ᱦᱩᱭᱩᱜᱼᱟ
ᱟᱪᱪᱷᱟ
ᱴᱷᱤᱠ ᱜᱮᱭᱟ ᱛᱟᱦᱞᱮ ᱦᱮᱸ ᱴᱷᱤᱠ ᱜᱮᱭᱟ ᱡᱚᱦᱟᱨ ᱜᱮᱼᱼ
ᱦᱮᱸ ᱢᱟ ᱡᱚᱦᱟᱨ ᱜᱮᱼᱼ
ᱡᱚᱦᱟᱨ ᱜᱮ ᱾